ᱡᱚᱦᱟᱨ ᱜᱮ
ᱟᱸᱡᱚᱢᱚᱜ ᱠᱟᱱᱟ, ᱦᱮᱸ
ᱦᱮᱸ
ᱛᱟᱦᱚᱞᱮ ᱩᱸᱻ ᱠᱟᱰᱟ ᱠᱚᱫᱚ ᱛᱟᱦᱚᱞᱮ ᱵᱟᱯᱮ ᱟᱹᱥᱩᱞᱮᱜ ᱠᱚᱣᱟ
ᱵᱟᱝ ᱠᱟᱰᱟ ᱠᱚᱫᱚ ᱵᱟᱞᱮ ᱟᱹᱥᱩᱞ ᱠᱟᱜ ᱠᱚᱣᱟ ᱠᱟᱰᱟ ᱠᱚᱫᱚ ᱰᱟᱹᱟᱝᱨᱤ ᱠᱚᱫᱚ ᱵᱟᱹᱱᱩᱜ ᱠᱚᱛᱟᱞᱮᱭᱟ ᱟᱸ ᱵᱷᱤᱰᱤᱜ ᱜᱮ ᱢᱮᱱᱟᱜ ᱢᱮᱱᱟᱜ ᱠᱚᱛᱟᱞᱮᱭᱟ, ᱟᱫᱚ ᱚᱱᱟ ᱚᱱᱠᱟ ᱢᱤᱫᱴᱟᱝ ᱯᱟᱱᱴᱷᱟ ᱟᱹᱰᱤ ᱢᱟᱨᱟᱝ ᱞᱮᱱᱟᱭ᱾ ᱟᱫᱚ ᱩᱱᱤᱜᱮ ᱡᱮᱱᱴ ᱞᱮᱠᱟᱞᱮ ᱫᱚᱦᱚᱭ ᱞᱟᱹᱜᱤᱫ ᱛᱮ᱾ ᱟᱫᱚ ᱵᱟᱠ ᱵᱟᱞᱮ ᱟ ᱟᱠᱷᱨᱤᱧ ᱵᱟᱞᱮ ᱟᱠᱷᱨᱤᱧ ᱵᱟᱞᱟ ᱵᱟᱲᱟ ᱠᱟᱫᱮᱭᱟ ᱟᱫᱚ᱾ ᱚ ᱚᱱᱠᱟᱜᱮ ᱢᱚᱴᱟᱢᱩᱴᱤ ᱚᱱᱮ ᱚᱱᱟ ᱟᱡᱟᱨ ᱧᱟᱢ ᱟᱫᱮᱭᱟ᱾ ᱨᱳᱜᱽ ᱟᱡᱟᱨ ᱫᱷᱚᱱᱩᱥ ᱴᱚᱝᱠᱟ ᱟᱨ ᱰᱟᱠ ᱛᱟᱨ ᱨᱮ ᱞᱟᱹᱭᱮᱫ ᱛᱟᱦᱮᱸᱼᱟ, ᱟᱫᱚ ᱚᱱᱟ ᱜᱮ ᱮᱠᱫᱚᱢᱮ ᱢᱚᱴᱟᱢᱩᱴᱤ ᱮᱸᱜ ᱠᱟᱴ ᱞᱮᱠᱟ ᱜᱚᱨᱮ ᱤᱭᱟᱹ ᱩᱛᱟᱹᱨ ᱱᱟᱭ, ᱥᱤᱨᱟᱹ ᱠᱚ ᱜᱚᱦᱚᱲᱮᱱ ᱛᱟᱭᱟ,
ᱟᱪᱪᱷᱟ᱾
ᱦᱮᱸ ᱡᱚᱢ ᱦᱚᱸ ᱵᱟᱭ ᱡᱚᱢ ᱫᱟᱲᱮᱭᱟᱫᱟᱸ᱾ ᱮ ᱫᱟᱜ ᱥᱮᱱ ᱠᱚᱦᱚᱸ ᱵᱟᱭ ᱫᱟᱜ ᱥᱮᱱ ᱫᱟᱲᱮᱭ ᱟᱫᱟ᱾
ᱟᱪᱪᱷᱟ ᱢᱟᱱᱮ ᱯᱳ ᱥᱚᱠᱛᱚ ᱩᱛᱟᱹᱨᱱᱟ
ᱦᱮᱸ ᱜᱚᱨᱮ ᱥᱚᱠᱛᱚ ᱩᱛᱟᱹᱨ ᱮᱱᱟ ᱜᱚᱨᱮ ᱟᱫᱚ ᱢᱤᱫ ᱫᱤᱱ ᱫᱚ ᱚᱱᱠᱟ ᱠᱟᱛᱮᱜ ᱜᱮ ᱛᱟᱦᱮᱸ ᱠᱟᱱᱟ᱾ ᱛᱟᱨᱯᱚᱨᱮ ᱫᱟᱠᱛᱟᱨ ᱦᱚᱸ ᱧᱮᱞ ᱠᱮᱫᱮᱟᱭ ᱡᱮ ᱦᱤᱞᱳᱜ ᱯᱨᱚᱛᱷᱚᱢ ᱜᱮ ᱚᱱᱠᱟ ᱠᱟᱱᱟ ᱮᱱᱦᱤᱞᱳᱜ ᱜᱮ ᱫᱟᱠᱛᱟᱨ ᱦᱚᱸ ᱟᱹᱜᱩ ᱦᱩᱭ ᱠᱟᱱᱟ ᱟᱫᱚ ᱧᱮᱞ ᱠᱟᱛᱮᱜ ᱞᱟᱹᱭ ᱫᱟᱭ ᱱᱩᱭ ᱫᱚ ᱟᱫᱚ ᱵᱟᱭ ᱵᱟᱧᱪᱟᱜ-ᱟ ᱡᱟᱦᱟᱸ ᱛᱤᱱᱟᱹᱜ ᱤᱭᱟᱹ ᱠᱟᱛᱮ ᱨᱮᱦᱚᱸ ᱦᱮᱸ ᱱᱚᱣᱟ ᱮᱢᱚᱱ ᱢᱤᱫᱴᱟᱝ ᱨᱳᱜᱽ ᱠᱟᱱᱟ ᱱᱚᱣᱟ ᱨᱳᱜ ᱡᱩᱫᱤ ᱧᱟᱢ ᱠᱚᱣᱟ ᱟᱫᱚ ᱵᱟᱠᱚ ᱵᱟᱧᱪᱟᱜ-ᱟ ᱟᱫᱚ ᱚᱱᱟ ᱨᱳᱜᱽ ᱫᱚ ᱦᱟᱸᱜ ᱚᱱᱠᱟ ᱤᱭᱟᱹ ᱞᱮᱠᱟ ᱟᱨᱠᱤ ᱚᱱᱮ ᱴᱤᱠ ᱞᱮᱠᱟ ᱟᱨᱠᱤ ᱡᱟᱦᱟᱸ ᱡᱟᱦᱟᱸ ᱠᱚᱨᱮ ᱡᱩᱫᱤ ᱵᱟᱡᱟᱣ ᱞᱮᱱᱠᱷᱟᱱᱮ ᱞᱟᱹᱭᱮᱫ ᱟᱭ ᱞᱟᱦᱟ ᱛᱮᱠᱤ ᱚᱱᱠᱟ ᱵᱟᱡᱟᱣ ᱞᱮᱱᱟᱭ᱾ ᱟᱫᱚ ᱵᱟᱡᱟᱣ ᱢᱟᱛᱚ ᱚᱱᱠᱟ ᱵᱟᱭ ᱵᱟᱡᱟᱣ ᱠᱟᱱᱟ ᱟᱫᱚ ᱢᱤᱫ ᱫᱷᱟᱣ ᱫᱮᱨᱤᱧ ᱨᱟᱹᱯᱩᱫ ᱞᱮᱱ ᱛᱟᱭᱟ᱾ ᱟᱫᱚ ᱫᱮᱨᱤᱱ ᱨᱟᱹᱯᱩᱫ ᱞᱮᱱ ᱛᱟᱭ ᱠᱷᱟᱱ ᱟᱫᱚ ᱚᱸᱰᱮ ᱚᱱᱟ ᱫᱮᱨᱮᱧ ᱠᱷᱚᱱᱟᱜ ᱜᱮ ᱩᱱᱠᱩ ᱤᱭᱟᱹ ᱠᱚ ᱡᱤᱵᱟᱱᱩ ᱠᱚᱠᱚ ᱵᱚᱞᱚ ᱠᱟᱱᱟ᱾
ᱟᱪᱪᱷᱟ
ᱦᱩᱸ ᱟᱫᱚ ᱩᱱ ᱥᱚᱢᱚᱭ ᱡᱚᱠᱷᱚᱱ ᱫᱮᱨᱮᱱ ᱨᱟᱹᱯᱩᱫ ᱞᱮᱱ ᱛᱟᱭᱟ ᱩᱱ ᱥᱚᱢᱚᱭ ᱡᱩᱫᱤ ᱚᱱᱟ, ᱥᱮᱯᱴᱤ ᱨᱮᱱᱟᱜ ᱤᱧᱡᱮᱠᱥᱮᱱ ᱞᱮ ᱮᱢ ᱠᱮᱭᱟ ᱟᱫᱚ ᱛᱟᱦᱚᱞᱮ ᱵᱟᱧᱪᱟᱣ ᱠᱚᱜ-ᱟᱭ ᱟᱫᱚ ᱟᱞᱮ ᱫᱚ ᱦᱟᱸᱜ ᱩᱱᱟᱹᱜ ᱫᱚ ᱦᱟᱸᱜ ᱵᱟᱞᱮ ᱵᱟᱰᱟᱭᱟ ᱚᱱᱟ ᱤᱭᱟᱹ ᱱᱤᱭᱟᱹ ᱫᱚ᱾
ᱦᱳᱭ ᱦᱳᱭ
ᱦᱩᱸ ᱟᱫᱚ
ᱵᱟᱞᱮ ᱵᱟᱰᱟᱭ ᱠᱷᱟᱱ ᱫᱚ ᱟᱫᱚ ᱚᱱᱠᱟ ᱤᱭᱟᱹ ᱠᱟᱛᱮ ᱜᱚᱡ ᱮᱱᱟᱭ᱾
ᱚ ᱛᱟᱦᱚᱞᱮ ᱟᱹᱰᱤ ᱥᱟᱵᱫᱟᱱᱮ ᱫᱚᱦᱚ ᱫᱚᱨᱠᱟᱨ,
ᱦᱮᱸ ᱦᱮᱸ ᱟᱫᱚ ᱜᱚᱡ ᱮᱱ ᱠᱷᱟᱱᱮ ᱩᱱᱤ ᱫᱚ ᱢᱚᱴᱟᱢᱩᱴᱤ ᱡᱚᱢ ᱦᱚᱸ ᱵᱟᱝ ᱜᱟᱱᱚᱜᱼᱟ᱾ ᱞᱟᱹᱭᱫᱟᱭ ᱰᱟᱠᱛᱟᱨ ᱞᱮᱫᱟᱭ ᱩᱱᱠᱩ ᱡᱤᱵᱟᱱᱩ ᱫᱚ, ᱢᱚᱴᱟᱢᱩᱴᱤ ᱟᱹᱰᱤ ᱠᱚ ᱤᱭᱟᱹ ᱜᱮᱭᱟ ᱢᱟᱱᱮ, ᱦᱚᱲ ᱦᱚᱸ ᱡᱩᱫᱤ ᱚᱱᱠᱟ ᱧᱟᱢ ᱠᱚᱜᱼᱟ ᱥᱮ ᱛᱚ, ᱦᱚᱲ ᱦᱚᱸ ᱵᱟᱧᱪᱟᱣ ᱨᱮᱱᱟᱜ ᱟᱹᱰᱤ ᱢᱩᱥᱠᱤᱞ ᱜᱮᱭᱟ᱾
ᱟᱪᱪᱷᱟ ᱟᱪᱪᱷᱟ
ᱦᱩᱸ
ᱟᱫᱚ ᱚᱱᱟ ᱞᱚᱠᱠᱷᱚ ᱵᱟᱝ ᱦᱩᱭ ᱞᱮᱱᱟ ᱟᱫᱚ ᱢᱟᱱᱮ ᱚᱱᱩᱵᱷᱷᱟᱵ ᱛᱮᱦᱚᱸ ᱵᱟᱝ ᱧᱟᱢ ᱞᱮᱱᱟ ᱡᱮ ᱱᱚᱝᱠᱟ ᱠᱟᱛᱮ ᱱᱩᱭ ᱱᱚᱝᱠᱟᱜ ᱟᱭ ᱢᱮᱱᱛᱮ᱾
ᱪᱮᱫ ᱵᱩᱡ ᱜᱮ ᱵᱟᱢ ᱵᱩᱡ ᱫᱟᱲᱮᱭᱟᱜᱼᱟ ᱮᱠᱫᱚᱢ ᱴᱷᱤᱠ ᱜᱮ ᱛᱟᱦᱮᱸ ᱠᱟᱱᱟᱭ ᱛᱟᱯᱚᱨᱮ ᱴᱟᱴᱠᱟ ᱚᱱᱠᱟ ᱜᱮ ᱚᱱᱠᱟᱭ ᱮᱱᱟᱭ ᱡᱮ ᱞᱟᱦᱟ ᱠᱷᱚᱱᱟᱜ ᱢᱤᱫᱴᱟᱝ ᱡᱟᱦᱟᱱᱟᱜ ᱜᱮ ᱞᱚᱠᱠᱷᱚᱱ ᱫᱮᱠᱷᱟᱣᱟᱭ ᱚᱱᱠᱟ ᱫᱚ ᱵᱟᱝ
ᱦᱳᱭ
ᱡᱟᱦᱟᱱᱟᱜ ᱞᱚᱠᱠᱷᱚᱱ ᱦᱚᱸ ᱵᱟᱭ ᱫᱮᱠᱷᱟᱣ ᱞᱮᱫᱟ ᱥᱮ ᱟᱫᱚ ᱴᱟᱴᱠᱟᱜ ᱜᱮ ᱚᱱᱠᱟ ᱤᱭᱟᱹᱭᱮᱱ ᱠᱷᱟᱱᱮ
ᱦᱩᱸ ᱛᱟᱦᱚᱞᱮ ᱛᱤᱱᱟᱹᱜ ᱜᱟᱱ ᱢᱮᱱᱟᱜ ᱠᱚᱛᱟ ᱯᱮᱭᱟ ᱱᱤᱛᱚᱝ ᱫᱚ
ᱱᱤᱛᱚᱜ ᱫᱚ ᱢᱮᱱᱟᱜ ᱠᱚᱛᱟᱞᱮᱭᱟ ᱚᱱᱠᱟ ᱫᱚᱥᱴᱤ ᱜᱟᱱ
ᱫᱚᱥᱴᱤ ᱜᱟᱱ
ᱦᱮᱸ ᱮᱸᱜ ᱮᱸᱜᱟ ᱫᱚ ᱱᱟᱜ ᱢᱮᱱᱟᱜ ᱠᱚᱛᱟ ᱞᱮᱭᱟ ᱯᱮᱭᱟ ᱯᱚᱱᱭᱟ ᱟᱨ ᱵᱟᱨ ᱦᱳᱭ ᱯᱚᱱᱭᱟ ᱟᱨ ᱵᱟᱨᱭᱟ ᱢᱮᱱᱟᱜ ᱠᱤᱱᱟᱹ ᱯᱟᱴᱷᱤ ᱵᱩᱥᱟᱹᱜ ᱵᱟᱨᱭᱟ ᱫᱚ ᱵᱟᱝ ᱯᱮᱭᱟ
ᱟᱪᱪᱷᱟ ᱟᱪᱪᱷᱟ
ᱟᱨ ᱯᱮᱭᱟ ᱢᱮᱱᱟᱜ ᱠᱚᱣᱟ ᱯᱟᱸᱴᱷᱟ
ᱦᱳᱭ ᱢᱟᱱᱮ ᱛᱟᱦᱚᱞᱮ ᱫᱚ ᱟᱠᱠᱷᱨᱤᱧ ᱫᱚ ᱛᱤᱱᱟᱹᱜ ᱵᱟᱨ ᱯᱮ ᱟᱠᱷᱨᱤᱧ ᱠᱚᱣᱟ ᱛᱟᱦᱞᱮ ᱥᱮ ᱫᱚᱦᱚ ᱡᱟᱣᱨᱟ ᱱᱤᱛᱚᱝ ᱫᱚ
ᱟᱹᱠᱷᱨᱤᱧ ᱫᱚ ᱦᱟᱸᱜ ᱟᱠᱠᱷᱨᱤᱧ ᱠᱚᱣᱟᱞᱮ ᱱᱟᱜ ᱟᱫᱚ ᱯᱟᱸᱴᱷᱟ ᱵᱩᱥᱟᱹᱜ ᱠᱚᱫᱚ ᱠᱟᱹᱴᱤᱡ ᱠᱚ ᱦᱩᱰᱤᱧ ᱜᱮᱭᱟ ᱟᱫᱚ ᱩᱱᱠᱩ ᱜᱮ ᱱᱟᱜ ᱡᱩᱫᱤ ᱥᱮᱬᱟᱜᱼᱟ ᱩᱱᱠᱩ ᱜᱮᱞᱮ ᱟᱠᱠᱷᱨᱤᱧ ᱠᱚᱣᱟ ᱟᱨ ᱚᱱᱠᱟᱱ ᱮᱸᱜᱟ ᱠᱚᱦᱚᱸ ᱵᱮᱥᱤ ᱫᱚ ᱟᱹᱣᱨᱤ ᱠᱚ ᱵᱚᱭᱮᱥᱚᱜᱼᱟ ᱱᱟᱜ ᱟᱫᱚ ᱩᱱᱠᱩ ᱡᱩᱫᱤ ᱠᱟᱹᱴᱤᱡ ᱠᱚ ᱵᱚᱭᱮᱥ ᱧᱚᱜᱚᱜᱼᱟ ᱱᱟᱦᱟᱜ ᱟᱫᱚ ᱩᱱ ᱫᱚᱞᱮ ᱟᱹᱠᱷᱨᱤᱧ ᱠᱚᱣᱟ ᱱᱟᱦᱟᱜ ᱟᱫᱚ ᱩᱱᱟᱹᱜ ᱤᱭᱟᱹ ᱠᱚᱛᱮ ᱢᱟᱱᱮ ᱩᱱᱟᱹᱜ ᱵᱚᱭᱮᱥ ᱮᱸᱜᱟ ᱫᱚ ᱫᱚᱦᱚ ᱠᱟᱛᱮᱫ ᱱᱟᱜ ᱤᱭᱟᱹ ᱫᱚ ᱵᱟᱝ ᱞᱟᱵᱷ ᱫᱚ ᱵᱟᱢ ᱧᱟᱢ ᱱᱟᱦᱟᱜ
ᱦᱮᱸ ᱟᱫᱚ ᱞᱟᱹᱭᱟᱠᱚ ᱢᱮᱨᱚᱢ ᱠᱷᱚᱱ ᱫᱚ ᱵᱷᱤᱲᱤ ᱜᱮ ᱟᱹᱰᱤ ᱛᱟᱲᱟᱛᱟᱲᱤ ᱠᱚ ᱦᱟᱨᱟᱜᱼᱟ
ᱦᱮᱸ ᱦᱮᱸ ᱟᱹᱰᱤ ᱛᱟᱲᱟᱛᱟᱲᱤ ᱜᱮᱠᱚ ᱦᱟᱨᱟᱜᱼᱟ ᱩᱱᱠᱩ ᱵᱷᱤᱰᱤ ᱫᱚ ᱟᱨ ᱢᱮᱨᱚᱢ ᱟᱫᱚ ᱱᱟᱜ ᱩᱱᱟᱹᱜ ᱞᱚᱜᱚᱱ ᱫᱚ ᱵᱟᱠᱚ ᱦᱟᱨᱟᱜᱼᱟ ᱱᱟᱜ ᱩᱱᱠᱩ ᱫᱚ ᱦᱮᱸ ᱟᱨ ᱵᱩᱥᱟᱹᱜ ᱦᱚᱸ ᱩᱱᱟᱹᱜ ᱞᱚᱜᱚᱱ ᱫᱚ ᱵᱟᱠᱚ ᱵᱩᱥᱟᱹᱜ ᱠᱚᱣᱟ ᱵᱷᱤᱰᱤ ᱡᱮᱢᱚᱱ ᱟᱹᱰᱤ ᱢᱚᱴᱟᱢᱩᱴᱤ ᱥᱮᱨᱢᱟ ᱨᱮᱫᱚ ᱵᱟᱨᱭᱟ ᱫᱚᱠᱚ ᱵᱩᱥᱟᱹᱜ ᱠᱟᱱ ᱜᱮᱭᱟ ᱱᱟᱜ
ᱦᱮᱸ ᱥᱮᱨᱢᱟ ᱵᱟᱨ ᱫᱷᱟᱣ ᱵᱟᱝᱠᱷᱟᱱ ᱢᱤᱫᱴᱤᱡ ᱮᱸᱜᱟ ᱜᱮ ᱵᱟᱨᱭᱟ ᱫᱚ
ᱦᱩᱸ ᱦᱩᱸ ᱦᱩᱸ ᱦᱮᱸ
ᱦᱩᱸ ᱚᱱᱟ ᱦᱚᱸ ᱢᱤᱫᱴᱤᱡ ᱞᱟᱵᱷ ᱨᱮᱜᱮ ᱢᱤᱫᱴᱤᱡ ᱯᱟᱲᱟᱜᱼᱟ
ᱦᱮᱸ ᱟᱨ ᱢᱮᱨᱚᱢ ᱫᱚᱦᱟᱜ ᱧᱮᱞᱮᱢᱮ ᱢᱤᱫᱴᱟᱝ ᱮᱸᱜᱟ ᱥᱮᱨᱢᱟ ᱨᱮ ᱢᱤᱫᱴᱤᱡ ᱜᱮ ᱵᱩᱥᱟᱹᱜ ᱠᱮᱫᱮᱭᱟᱭ᱾
ᱢᱤᱫ ᱫᱷᱟᱣ ᱦᱮᱸ ᱢᱤᱫ ᱫᱷᱟᱣ ᱦᱳᱭ ᱦᱮᱸ ᱟᱫᱚ ᱡᱟᱦᱟᱸᱭ ᱟᱹᱥᱩᱞ ᱦᱚᱲ ᱫᱚ ᱟᱹᱥᱩᱞ ᱠᱚᱜᱮᱭᱟ ᱠᱚ ᱦᱮᱸ
ᱚᱱᱟ ᱛᱮᱜᱮ ᱢᱚᱴ ᱢᱩᱴᱤ ᱤᱭᱟᱹ ᱜᱮ ᱫᱚᱦᱚ ᱦᱩᱭ ᱟᱠᱟᱱᱟᱛᱚ ᱦᱩᱸ ᱵᱷᱤᱰᱤ ᱜᱮ ᱫᱚᱦᱚ ᱦᱩᱭ ᱟᱠᱟᱱᱟ ᱟᱫᱚ ᱢᱚᱱᱮ ᱦᱩᱭ ᱞᱮᱱᱟ ᱡᱮ ᱢᱮᱨᱚᱢ ᱦᱚᱞᱮ ᱤᱭᱟᱹ ᱠᱚᱣᱟ ᱫᱚᱦᱚ ᱠᱚᱣᱟ ᱟᱫᱚ ᱵᱷᱤᱰᱤ ᱥᱟᱞᱟᱜ ᱫᱚ ᱦᱟᱸᱜ ᱢᱮᱨᱚᱢ ᱫᱚ ᱦᱟᱸᱜ ᱚᱱᱠᱟ ᱫᱚ ᱛᱟᱦᱮᱸ ᱵᱟᱠᱚ ᱞᱟᱹᱜᱤᱫᱚᱜᱼᱟ᱾ ᱟᱨ ᱡᱩᱫᱤ ᱫᱟᱜ ᱠᱚ ᱦᱩᱭᱩᱜ ᱠᱷᱟᱱ ᱵᱷᱤᱰᱤ ᱫᱚ ᱱᱟᱜ ᱱᱟᱥᱮ ᱫᱟᱜ ᱨᱮᱦᱚᱸ ᱛᱟᱦᱮᱱ ᱜᱮᱭᱟ ᱠᱚ ᱵᱟᱠᱚ ᱫᱟᱹᱲᱟ ᱟᱨ ᱢᱮᱨᱚᱢ ᱫᱚ ᱱᱟᱥᱮ ᱠᱟᱹᱴᱤᱡ ᱦᱚᱲᱢᱚ ᱨᱮ ᱫᱟᱜ ᱞᱟᱜᱟᱣ ᱟᱠᱚ ᱠᱷᱟᱱ ᱜᱮᱱᱟᱜ ᱩᱱᱠᱩ ᱫᱚ ᱫᱟᱹᱲ ᱠᱮᱫᱟ ᱠᱚ ᱚᱲᱟᱜ ᱛᱟᱦᱚᱞᱮᱱᱟᱜ ᱡᱚᱛᱚ ᱜᱮ ᱤᱫᱤ ᱠᱚ ᱦᱩᱭᱩᱜᱼᱟ ᱚᱲᱟᱜ ᱦᱚᱸ ᱟᱫᱚ ᱚᱱᱟ ᱠᱚ ᱩᱭᱦᱟᱹᱨ ᱵᱟᱲᱟ ᱠᱟᱛᱮᱫ ᱢᱚᱴᱟ ᱩᱭᱦᱟᱹᱨ ᱵᱟᱲᱟ ᱠᱟᱛᱮᱜ ᱟᱫᱚ ᱧᱮᱞ ᱦᱩᱭ ᱮᱱᱟ ᱡᱮ ᱵᱟᱝ ᱠᱷᱟᱹᱞᱤ ᱵᱷᱤᱰᱤ ᱜᱮᱵᱚᱱ ᱫᱚᱦᱚ ᱠᱚᱣᱟ᱾
ᱛᱚ ᱟᱨ ᱡᱚᱢ ᱦᱚᱸ ᱟᱹᱰᱤ ᱥᱟᱯᱷᱟ ᱥᱟᱹᱯᱷᱤ ᱠᱚ ᱡᱚᱢᱟ ᱢᱮᱨᱚᱢ ᱫᱚ᱾
ᱦᱮᱸ ᱦᱮᱸ ᱟᱨ ᱵᱷᱤᱰᱤ ᱫᱚ ᱡᱟᱦᱟᱸ ᱞᱮᱠᱟ ᱜᱮ ᱮᱢᱟ ᱠᱚᱢ ᱩᱱ ᱩᱠᱩ ᱡᱚᱛᱚ ᱠᱚ ᱤᱭᱟᱹ ᱤᱫᱤᱭᱟ, ᱦᱮᱸ᱾
ᱢᱮᱨᱚᱢ ᱫᱚ ᱥᱟᱯᱷᱟ ᱥᱟᱯ ᱯᱤ ᱦᱚᱲ ᱠᱟᱱ ᱜᱮᱭᱟ ᱠᱚ ᱡᱚᱢ ᱧᱩ ᱡᱚᱢ ᱛᱮᱫᱚ, ᱦᱩᱸ᱾
ᱢᱮᱨᱚᱢ ᱦᱚᱸ ᱱᱤᱛᱚᱜ ᱫᱚ ᱡᱩᱫᱤ ᱟᱹᱥᱩᱞ ᱫᱟᱲᱮᱭᱟ ᱠᱚᱣᱟᱢ ᱢᱚᱴᱟᱢᱩᱴᱤ ᱠᱷᱟᱹᱥᱤ ᱱᱤᱛᱚᱜ ᱫᱚ ᱫᱟᱢ ᱫᱚ ᱨᱟᱠᱟᱵ ᱟᱠᱟᱱᱟ ᱥᱮ ᱟᱫᱚ ᱚᱱᱮ ᱰᱟᱝᱨᱤ ᱟᱠᱷᱨᱤᱧ ᱠᱚ ᱤᱭᱟᱹ ᱠᱚᱠᱚ ᱵᱚᱱᱫᱚ ᱟᱠᱟᱫᱟ᱾
ᱦᱳᱭ
ᱟᱫᱚ ᱱᱤᱛᱚᱜ ᱫᱚ ᱢᱮᱨᱚᱢ ᱦᱟᱴ ᱠᱚ ᱦᱩᱭᱩᱜ ᱠᱟᱱ ᱜᱮᱭᱟ᱾ ᱰᱟᱝᱨᱤ ᱦᱟᱴ ᱫᱚᱠᱚ ᱵᱚᱱᱫᱚ ᱟᱠᱟᱫᱟ ᱟᱞᱮ ᱱᱚᱛᱮ ᱫᱚ᱾
ᱟᱪᱪᱷᱟ ᱟᱪᱪᱷᱟ
ᱦᱩᱸ ᱰᱟᱝᱨᱤ ᱠᱤᱨᱤᱧ ᱟᱠᱷᱨᱤᱧ ᱫᱚ ᱢᱟᱱᱟ ᱜᱮᱭᱟ᱾ ᱟᱫᱚ ᱚᱱᱠᱟ ᱢᱮᱨᱚᱢ ᱦᱟᱴ ᱠᱚᱫᱚ ᱦᱩᱭᱩᱜ ᱠᱟᱱ ᱨᱮᱦᱚᱸ ᱦᱩᱭᱩᱜ ᱠᱟᱱᱟ ᱟᱫᱚ ᱚᱱᱠᱟ ᱢᱮᱨᱚᱢ ᱵᱷᱤᱰᱤ ᱦᱟᱴ ᱠᱚ ᱢᱚᱴᱟᱢᱩᱴᱤ ᱢᱮᱨᱚᱢ ᱱᱤᱛᱚᱜ ᱫᱚ ᱠᱷᱟᱹᱥᱤ ᱠᱚᱣᱟᱜ ᱫᱚ ᱫᱟᱢ ᱵᱟᱲᱛᱤ ᱟᱠᱟᱱᱟ᱾
ᱦᱳᱭ ᱦᱳᱭ ᱦᱳᱭ, ᱟᱫᱚ ᱚᱱᱮ ᱡᱟᱦᱟᱸ ᱫᱚ ᱠᱚ ᱞᱟᱹᱭ ᱢᱟᱱᱮ ᱥᱟᱯᱷᱟ ᱡᱤᱱᱤᱥ ᱩᱱᱠᱩ ᱫᱚᱠᱚ ᱡᱚᱢ-ᱟ ᱛᱚ᱾ ᱵᱚᱨᱥᱟ ᱫᱤᱱ ᱫᱚ ᱠᱟᱹᱴᱤᱡ ᱜᱩᱯᱤ ᱫᱚ ᱡᱟᱞᱟ ᱧᱚᱜ ᱜᱮᱭᱟ᱾
ᱦᱮᱸ ᱦᱮᱸ ᱵᱟᱝ ᱮᱠᱷᱮᱱ ᱡᱩᱫᱤ ᱤᱭᱟᱹ ᱢᱮᱨᱚᱢ ᱜᱮᱠᱚ ᱛᱟᱦᱮᱸᱱᱟ ᱛᱟᱦᱚᱞᱮ ᱴᱷᱤᱠ ᱜᱮᱭᱟ ᱟᱨ ᱱᱚᱝᱠᱟ ᱵᱷᱤ ᱤᱭᱟᱹ ᱢᱮᱥᱟ ᱥᱟᱶ ᱫᱚ ᱟᱹᱰᱤ ᱠᱟᱹᱴᱤᱡ ᱡᱷᱟᱢᱮᱞᱟ ᱡᱷᱟᱢᱮᱞᱟ ᱵᱩᱡᱽ ᱜᱮ ᱵᱩᱡᱷᱟᱹᱜᱼᱟ᱾ ᱟᱸ ᱵᱷᱤᱰᱤ ᱫᱚ ᱡᱟᱦᱟᱸ ᱛᱤᱱᱟᱹᱜ ᱫᱟᱜ ᱨᱮᱦᱚᱸ ᱢᱚᱴᱟᱢᱩᱴᱤ ᱡᱩᱫᱤ ᱡᱩᱫᱤ ᱨᱮᱸᱜᱮᱡ ᱠᱟᱠᱚᱣᱟ ᱥᱮ ᱫᱟᱜ ᱨᱮᱠᱚ ᱞᱚᱦᱚᱫ ᱪᱟᱵᱟᱜᱼᱟ ᱜᱚᱨᱮ᱾
ᱦᱮᱸ
ᱛᱮ ᱨᱮᱦᱚᱸ ᱠᱤᱱᱛᱩ ᱚᱲᱟᱜ ᱫᱚ ᱵᱟᱠᱚ ᱫᱟᱹᱲᱟ᱾ ᱟᱹᱛᱤᱧ ᱟᱹᱛᱤᱧᱠᱟᱱ ᱟᱹᱛᱤᱧ ᱢᱟᱱᱮ ᱟᱹᱛᱤᱧ ᱜᱮᱭᱟ ᱠᱚ ᱟᱨᱠᱤ᱾
ᱦᱳᱭ ᱦᱮᱸ
ᱛᱟᱢᱮᱫ
ᱛᱟᱦᱮᱸᱻ ᱛᱟᱦᱞᱮ ᱫᱚ ᱦᱳᱭ ᱟᱨ ᱛᱟᱦᱚᱞᱮ ᱪᱮᱫ ᱞᱮᱠᱟ ᱯᱮ ᱫᱚᱦᱚᱭᱮᱫ ᱠᱚᱣᱟ? ᱢᱟᱱᱮ ᱚᱛ ᱨᱮᱜᱮ ᱥᱮ ᱢᱟᱱᱮ ᱡᱟᱦᱟᱸᱱᱟᱜ ᱠᱟᱹᱴᱤᱡ ᱩᱥᱩᱞ ᱧᱚᱜ ᱡᱟᱭᱜᱟ ᱨᱮᱯᱮ ᱫᱚᱦᱚᱭᱮᱫ ᱠᱚᱣᱟ᱾
ᱩᱸ ᱩᱥᱩᱞ ᱧᱚᱜ ᱫᱚ ᱵᱟᱝ ᱢᱚᱴᱟᱢᱩᱴᱤ ᱚᱛ ᱨᱮᱜᱮᱞᱮ ᱫᱚᱦᱚᱭᱮᱫ ᱠᱚᱣᱟ᱾
ᱦᱮᱸ
ᱟᱫᱚ
ᱵᱟᱝᱠᱷᱟᱱ ᱢᱤᱫ ᱨᱚᱠᱚᱢ ᱠᱚᱨᱟᱣ ᱧᱮᱞ ᱦᱩᱭ ᱠᱟᱱᱟ ᱢᱟᱪᱟ ᱴᱟᱭᱤᱯ᱾
ᱦᱮᱸ ᱦᱮᱸ
ᱚᱸ ᱢᱤᱜ ᱢᱤᱜ ᱜᱷᱚᱱᱴᱮ ᱠᱷᱚᱱ ᱠᱤᱹᱪᱷᱩ ᱞᱟᱛᱟᱨ ᱧᱚᱜ
ᱟᱪᱪᱷᱟ
ᱮᱸ ᱡᱟᱦᱟᱸ ᱠᱚ ᱩᱱᱠᱩᱣᱟᱜ ᱨᱟᱪᱟ ᱥᱮ ᱫᱟᱜ ᱥᱮᱫ ᱠᱚ ᱡᱚᱛᱚ ᱚᱸ ᱤᱭᱟᱹ ᱛᱟᱭᱚᱢ ᱛᱮᱠᱚ ᱮᱢᱟ ᱦᱮᱸ ᱟᱨ ᱚᱛ ᱨᱮᱫᱚ ᱠᱟᱹᱴᱤᱡ ᱦᱩᱸᱻ ᱤᱭᱟᱹ ᱡᱤᱵᱟᱱᱩ ᱡᱟᱦᱟᱸᱧ ᱢᱮᱱ ᱠᱮᱭᱟ ᱚᱱᱟ ᱫᱚ ᱢᱟᱥᱴᱞᱤ ᱯᱨᱚᱴᱮᱠᱥᱮᱱ ᱫᱚᱨᱠᱟᱨ ᱛᱚ᱾
ᱦᱮᱸ
ᱦᱮᱸ
ᱟᱫᱚ ᱡᱚᱫᱤ ᱪᱮᱛᱟᱱ ᱨᱮᱠᱚ ᱛᱟᱦᱮᱸᱱᱟ ᱢᱚᱴᱟᱢᱩᱴᱤ ᱨᱚᱦᱚᱲ ᱤᱭᱟᱹ
ᱟᱫᱚ ᱦᱳᱭ ᱦᱳᱭ,
ᱞᱟᱛᱟᱨ ᱞᱮᱹᱠᱷᱟᱱ ᱫᱚ ᱚᱱᱠᱟᱹ ᱩᱵ ᱠᱚ ᱞᱚᱦᱚᱫᱚᱼᱜ ᱛᱟᱠᱚᱣᱼᱟ ᱟᱨ ᱵᱷᱤᱰᱤ ᱫᱚ ᱫᱚᱦᱚ ᱫᱚ ᱴᱷᱤᱠᱹ ᱜᱮᱢ ᱫᱚᱦᱚ ᱠᱚᱣᱟᱹ ᱢᱚᱴᱟᱢᱩᱴᱤ ᱚᱼᱱᱮ ᱦᱮᱸ ᱚᱱᱠᱟ ᱫᱟᱜ ᱫᱤᱱᱹ ᱠᱷᱟᱱᱹ ᱫᱚ ᱟᱼᱫᱚ ᱢᱟ ᱫᱟᱜ ᱟᱠᱚ ᱫᱚ ᱢᱮ ᱟᱱᱮ ᱞᱚᱦᱚᱫᱚᱜᱼᱟ ᱠᱚ ᱥᱮ ᱦᱮᱸ ᱞᱚᱦᱚᱫᱚᱜᱼᱟ ᱩᱠᱚ ᱟᱼᱫᱚ ᱩᱱᱠᱩᱹᱣᱟᱜ ᱢᱟ ᱩᱵ ᱫᱚ ᱢᱮ ᱛᱟᱠᱚ ᱟᱼᱫᱚ ᱨᱚᱦᱚᱲᱹ ᱵᱟᱠᱚ ᱨᱚᱦᱚᱲᱼᱟ ᱟᱼᱫᱚ ᱚᱱᱠᱟᱹ ᱫᱚᱦᱚᱜ ᱠᱟᱛᱮᱫ ᱤᱭᱟᱹ ᱠᱷᱟᱱ ᱰᱟ ᱞᱟᱜᱟᱼᱣ ᱟᱠᱚ ᱦᱟᱸᱜ ᱟᱼᱫᱚ ᱢᱟᱫ ᱟᱼᱠᱚ ᱥᱟᱶᱹᱛᱮ ᱱᱤᱭᱟᱹ ᱦ ᱱᱚᱣᱟ ᱫᱟᱜ ᱫᱤᱱᱹ ᱫᱚ ᱴᱤᱴᱢᱮᱱᱴ ᱨᱮ ᱫᱚᱹᱦᱚᱸ ᱠᱚ ᱦᱩᱭᱩᱜᱼᱟ
ᱦᱳᱭᱸ
ᱴᱷᱤᱠ ᱛᱟᱦᱞᱮ ᱟᱛᱳ ᱨᱮ ᱢᱚᱫᱽᱫᱷᱮ ᱨᱮᱹᱜᱮ ᱟᱼᱯᱮ ᱜᱮ ᱯᱮ ᱟᱹᱥᱩᱞ ᱠᱟᱜ ᱠᱚᱣᱟᱹ
ᱵᱟᱝ ᱢᱮᱱᱟᱜ ᱠᱚᱣᱟᱹ ᱟᱨᱚ ᱮᱴᱟᱜ ᱦᱚᱨ ᱨᱮᱱ
ᱟᱼᱪᱷᱟ
ᱦᱮᱸ
ᱚᱦᱸ
ᱚᱦᱸ
ᱟᱞᱮ ᱟᱛᱳ ᱨᱮᱦᱚᱸ ᱵᱟᱨ ᱦᱚᱲ ᱠᱤᱱ ᱟᱹᱥᱩᱞ ᱟᱼᱠᱟᱫ ᱠᱚᱣᱼᱟ ᱦᱮᱸ ᱢᱳᱚᱴᱟᱢᱩᱴᱤ ᱯᱚᱱᱨᱚ ᱠᱩᱲᱤ ᱠᱟᱹᱛᱮ ᱢᱮᱱᱟᱜᱼᱟᱹ ᱠᱚᱛᱟ ᱠᱤᱱᱟᱹ ᱦᱮ ᱟᱹᱰᱤ ᱯᱟᱹᱦᱤᱞ ᱠᱷᱚᱱ ᱜᱮ ᱟᱹᱥᱩᱞ ᱞᱟᱹᱜᱤᱫ ᱠᱚᱹᱣᱟᱢ
ᱦᱮᱸ ᱦᱮᱸ
ᱟᱼᱫᱚ ᱱᱩᱠᱩ ᱫᱚ ᱠᱷᱩᱪᱨᱟᱹ ᱡᱤᱱᱤᱥ ᱛᱚ ᱱᱩᱠᱩ ᱫᱚ ᱟᱹᱠᱷᱨᱤᱧ ᱨᱮ ᱠᱟᱹᱴᱤᱡ ᱥᱩᱵᱤᱫᱷᱟ ᱚᱱᱟ ᱟᱨ ᱞᱟᱹᱴᱩ ᱡᱤᱱᱤᱥ ᱫᱚ ᱵᱟᱢ ᱟᱹᱠᱷᱨᱤᱧ ᱫᱟᱲᱮᱭᱟ
ᱦᱮᱸ ᱟᱼᱞᱮ ᱱᱚᱛᱮ ᱫᱚ ᱱᱟᱜ ᱟᱮ ᱱᱛᱚ ᱞᱟᱹᱭᱫᱟᱹᱧ ᱟᱼᱞᱮᱨᱮᱱ ᱦᱚᱸ ᱚᱱᱹᱠᱟ ᱜᱮ ᱠᱚ ᱦᱩᱭ ᱠᱚᱜᱼᱟ ᱟᱼᱫᱚ ᱢᱚᱴᱟᱢᱩᱴᱤ ᱟᱹᱰᱤ ᱫᱷᱟᱼᱣ ᱠᱚ ᱵᱩᱥᱟᱹᱜ ᱮᱱᱟᱹᱧ ᱟᱼᱫᱚ ᱡᱷᱚᱛᱚ ᱜᱮ ᱚᱱᱠᱟ ᱯᱟᱸᱴᱷᱟ ᱵᱩᱥᱟᱹᱜ ᱜᱮ ᱯᱟᱸᱴᱷᱟ ᱵᱩᱥᱟᱹᱜ ᱜᱮ ᱟᱨ ᱯᱟᱱᱴᱷᱤ ᱵᱩᱥᱟᱹᱜ ᱫᱚ ᱵᱟᱠᱚ ᱦᱩᱭ ᱞᱮᱱᱟᱹᱧ ᱟᱼᱫᱚ ᱚᱱᱠᱟᱹ ᱯᱟᱱᱴᱷᱟ ᱠᱚ ᱠᱚ ᱦᱟᱨᱟᱜᱼᱟ ᱟᱼᱫᱚ ᱯᱟᱱᱴᱷᱟ ᱫᱚ ᱛᱤᱱᱟᱹᱜ ᱮᱢ ᱫᱚ ᱦᱚᱸ ᱠᱚᱣᱟᱹ ᱵᱮᱥᱤ ᱫᱚ ᱵᱟᱢ ᱫᱚ ᱦᱚᱸ ᱫᱟᱲᱮᱭ ᱟᱼᱠᱚᱣᱟ ᱦᱱᱟᱜ ᱦᱟᱨᱟᱜ ᱟᱠ ᱠᱚ ᱟᱼᱫᱚ ᱟᱹᱠᱷᱨᱤᱧ ᱜᱤᱰᱤ ᱠᱟᱠᱚᱣᱟᱹᱞᱮ ᱟᱨ ᱯᱟᱹᱴᱷᱤ ᱠᱟᱱ ᱫᱚ ᱱᱟᱜ ᱚᱱᱠᱟᱹ ᱵᱟᱹᱲᱛᱤ ᱤᱫᱤᱜ ᱟᱠᱚ ᱟᱨ ᱯᱟᱸᱴᱷᱟ ᱜᱮ ᱡᱩᱫᱤ ᱵᱩᱥᱟᱹᱜ ᱠᱚᱣᱟᱹ ᱛᱟᱦᱞᱮ ᱪᱤᱠᱟᱹ ᱛᱮ ᱠᱚ ᱵᱟᱹᱲᱛᱤᱜᱼᱟ ᱦ ᱟᱸᱫᱚ ᱟᱰᱤ ᱩᱱᱠᱩ ᱮᱸᱜᱟ ᱠᱚ ᱛᱟᱦᱮᱸ ᱠᱟᱱ ᱫᱚ ᱠᱷᱟᱹᱞᱤ ᱯᱟᱱᱴᱷᱟ ᱵᱩᱥᱟᱹᱜ ᱜᱮ ᱠᱚ ᱯᱟᱱᱴᱷᱟ ᱵᱩᱥᱟᱹᱜ ᱠᱮᱫ ᱯᱟᱴᱷᱟ ᱵᱩᱥᱟᱹᱜ ᱠᱮᱫ ᱠᱚᱣᱟ
ᱦᱮᱸ ᱟᱫᱚ ᱵᱟᱹᱭ ᱵᱟᱹᱭ ᱛᱮ ᱟᱫᱚ ᱛᱟᱻᱞᱮ ᱱᱚᱝᱠᱟ ᱡᱩᱫᱤᱢ ᱟᱹᱥᱩᱞ ᱤᱫᱤ ᱠᱚᱣᱟ ᱛᱟᱻᱞᱮ ᱵᱤᱡᱱᱮᱥ ᱨᱮ ᱢᱤᱫᱴᱮᱡ ᱯᱚᱨᱤᱵᱚᱨᱛᱚᱱᱚᱜ ᱛᱟᱢᱟ
ᱦᱮᱸ ᱦᱮᱸ ᱟᱫᱚ ᱡᱩᱫᱤ ᱠᱚ ᱵᱟᱹᱲᱛᱤ ᱤᱫᱤᱜ ᱟᱱᱟᱜ ᱟᱫᱚ ᱩᱱ ᱫᱦᱚ ᱱᱟᱜ ᱱᱤᱛᱚᱜ ᱡᱟᱦᱟᱸᱴᱟᱠᱟᱢ ᱤᱭᱟᱹᱭᱮᱜ ᱟ ᱦᱩᱭᱩᱜ ᱠᱟᱱ ᱛᱟᱢᱟ ᱟᱫᱚ ᱚᱱᱟ ᱠᱷᱚᱱ ᱦᱚᱸ ᱟᱫᱚ ᱵᱟᱹᱲᱛᱤ ᱤᱫᱤᱜᱼᱟ ᱱᱟᱜ ᱟᱫᱚ ᱢᱤᱫ ᱥᱚᱢᱚᱭ ᱫᱚ ᱱᱟᱜ ᱚᱱᱠᱟ ᱡᱩᱫᱤ ᱫᱚᱢᱮᱢ ᱟᱹᱥᱩᱞ ᱫᱟᱲᱮᱭᱟᱠᱚᱣᱟ ᱟᱨ ᱚᱱᱠᱟ ᱴᱤᱠᱱᱟ. ᱨᱮᱦᱚᱸ ᱡᱩᱫᱤᱢ ᱫᱚᱦᱚ ᱫᱟᱨᱮ ᱟᱠᱚᱣᱟ ᱟᱫᱚ ᱱᱟᱜ ᱩᱱᱫᱚ ᱱᱟᱜ ᱠᱟᱹᱢᱤ ᱠᱚᱦᱚᱸ ᱦᱳᱭᱛᱳ ᱵᱟᱝ ᱪᱟᱞᱟᱜ ᱦᱩᱭᱩᱜ ᱛᱟᱢᱟ ᱦᱮᱸ ᱩᱱᱠᱩ ᱪᱮᱛᱟᱱ ᱨᱮᱜᱮ ᱡᱩᱫᱤ ᱴᱟᱭᱤᱢ ᱮᱢ ᱮᱢᱟ ᱚᱱᱠᱟ ᱦᱸ ᱪᱟᱸᱫᱚ ᱨᱮᱫᱦᱚ ᱱᱟᱸᱜ ᱚᱱᱠᱟ ᱯᱚᱭᱥᱟ. ᱫᱚᱢ ᱤᱱᱠᱟᱢ ᱜᱮᱭᱟ ᱱᱟᱸᱜ ᱢᱤᱫᱴᱟᱝ ᱵᱷᱟᱜᱮ ᱧᱚᱜ
ᱦᱮᱸ ᱵᱟ ᱟᱹᱰᱤ ᱜᱟᱱ ᱠᱚ ᱤᱱᱠᱟᱢᱮᱫ ᱜᱮᱭᱟ ᱚᱱᱠᱟ ᱫᱚ ᱟᱵᱚ ᱫᱚ ᱚᱱᱮ ᱵᱟᱵᱚᱱ ᱛᱟᱸᱜᱤ ᱫᱟᱲᱮᱭᱟᱜᱼᱟ ᱛᱚ ᱦᱮᱸ ᱢᱟᱱᱮ ᱛᱟᱸᱜᱤ ᱚᱵᱵᱷᱟᱥ ᱵᱟᱹᱱᱩᱜ ᱛᱟᱵᱚᱱᱟ ᱦᱮᱸ ᱚᱱᱱᱟ ᱦᱩᱭᱩᱜ ᱠᱟᱱᱟ ᱵᱮᱯᱟᱨ
ᱦᱚᱸ ᱠᱟᱹᱢᱤ ᱮᱫᱟᱵᱚᱱ ᱯᱚᱭᱥᱟ ᱫᱚᱨᱠᱟᱨ ᱾
ᱦᱮᱸ ᱟᱨ ᱯᱚᱭᱥᱟ ᱦᱚᱸ ᱵᱟᱝ ᱛᱟᱦᱮᱱ ᱠᱟᱱᱟ ᱾
ᱦᱮᱸ ᱦᱮᱸᱜ ᱟᱨ ᱩᱱᱠᱩ ᱡᱩᱫᱤᱢ ᱟᱹᱥᱩᱞ ᱠᱚᱣᱟ ᱚᱱᱟ ᱫᱚ ᱢᱟᱱᱮ ᱤᱭᱟᱹ ᱤᱫᱤᱜ ᱠᱟᱱ ᱛᱟᱢᱟ ᱟᱨ ᱠᱤ ᱥᱚᱸᱜᱮ ᱵᱟᱢ ᱧᱟᱢ ᱨᱮᱦᱚᱸ ᱚᱱᱟ ᱫᱚ ᱵᱟᱹᱲᱛᱤ ᱤᱫᱤᱜ ᱠᱟᱱ ᱜᱮᱛᱟᱢᱟ ᱾ ᱚᱱᱟ ᱟᱢ ᱴᱷᱮᱱ ᱜᱮ ᱯᱚᱭᱥᱟ ᱢᱮᱱᱟᱜᱼᱟ, ᱦᱩᱸ ᱟᱫᱚ ᱮᱴᱟᱜ ᱦᱚᱲ ᱴᱷᱮᱱ ᱫᱚ ᱯᱚᱭᱥᱟ ᱵᱟᱹᱱᱩᱜᱼᱟ ᱟᱨ ᱚᱱᱟ ᱫᱚ ᱵᱟᱹᱲᱛᱤ ᱤᱫᱤᱜ ᱠᱟᱱᱟ ᱾
ᱦᱳᱭ
ᱦᱩᱸ
ᱚᱱ ᱚᱱᱟᱜᱮ ᱟᱫᱚᱻ
ᱛᱟᱲ ᱠᱚᱫᱚ ᱥᱟᱱᱛᱟᱲ ᱠᱚᱫᱚ ᱱᱟᱜ ᱧᱮᱞᱮᱫ ᱠᱚᱣᱟᱞᱤᱧ ᱩᱱᱟᱹᱜ ᱫᱚ ᱱᱟᱦᱟᱜ ᱚᱱᱠᱟ ᱚᱱᱟ ᱪᱟᱥ ᱠᱚᱥᱮ ᱥᱮ ᱚᱱᱠᱟ ᱚᱱᱠᱟᱱ ᱪᱟᱥ ᱵᱤᱡᱱᱮᱥ ᱠᱚᱥᱮ ᱩᱱᱟᱹᱜ ᱫᱚ ᱢᱚᱱᱮ ᱵᱟᱹᱱᱩᱜ ᱛᱟᱠᱚᱣᱟ ᱾ ᱠᱷᱟᱹᱞᱤ ᱵᱟᱡᱟᱨ ᱠᱟᱹᱢᱤ ᱵᱟᱦᱨᱮ ᱠᱟᱹᱢᱤ ᱚᱱᱟ ᱠᱚᱜᱮ ᱠᱚ ᱧᱮᱞ ᱵᱟᱲᱟᱭᱟ ᱯᱟᱸᱡᱟ ᱵᱟᱲᱟᱭ ᱟᱠᱚ
ᱦᱳᱭ
ᱟᱫᱚ ᱡᱩᱫᱤ ᱚᱱᱟ ᱤᱭᱟᱹ ᱠᱚᱦᱚᱸ ᱠᱚ ᱠᱚᱨᱟᱣ ᱵᱟᱲᱟ ᱜᱮᱭᱟ ᱾ ᱛᱟᱣ ᱢᱚᱴᱟ ᱢᱩᱩᱴᱤ ᱵᱷᱟᱜᱮ ᱮᱸ ᱵᱟᱦᱨᱮ ᱠᱟᱹᱢᱤ ᱠᱚ ᱪᱟᱞᱟᱜ ᱠᱟᱱᱟ ᱚᱱᱟ ᱠᱷᱚᱱᱟᱜ ᱫᱚ ᱵᱮᱥᱤ ᱜᱮᱠᱚ ᱤᱭᱟᱹ ᱠᱮᱭᱟ ᱡᱮ, ᱦᱮᱸ